ᱦᱮᱸ ᱡᱚᱦᱟᱨ ᱜᱮ ᱡᱚᱦᱟᱨ
ᱟᱸᱡᱚᱢᱚᱜ ᱠᱟᱱᱟ ᱛᱚ ᱱᱟᱯᱟᱭ ᱜᱮ
ᱦᱮᱸ ᱱᱟᱯᱟᱭ ᱜᱮ ᱟᱢᱜᱮᱢ ᱟᱸᱡᱚᱢ ᱮ ᱥᱮ ᱵᱟᱝ ᱱᱟᱯᱟᱭ ᱜᱮ
ᱦᱮᱸ ᱟᱹᱡᱚᱢ ᱧᱟᱢᱮᱜ ᱤᱧ
ᱚ ᱫᱟᱜ ᱡᱟᱹᱲᱤᱼᱼ ᱫᱟᱜ ᱡᱟᱹᱲᱤ ᱦᱩᱭᱩᱜ ᱠᱟᱱᱟ ᱛᱚ ᱚᱱᱟ ᱠᱷᱟᱹᱛᱤᱨ ᱱᱮᱴᱳᱣᱟᱨᱠ ᱠᱤᱪᱷᱩ ᱮᱴᱠᱮᱴᱚᱬᱮ ᱦᱩᱭ ᱫᱟᱲᱮᱭᱟᱜᱼᱟ,
ᱦᱮᱸ ᱦᱮᱸ ᱟᱹᱰᱤᱜᱮ ᱟᱹᱰᱤ ᱦᱚᱲ ᱥᱟᱶᱛᱮ ᱡᱟᱦᱟᱸᱭ ᱠᱚ ᱥᱟᱶᱛᱮᱞᱤᱧ ᱜᱚᱞᱯᱷᱚᱭᱮᱱᱟ ᱛᱚ ᱟᱫᱚ ᱫᱚᱢᱮᱜ ᱜᱮ ᱱᱮᱴᱣᱟᱨᱠ ᱠᱟᱹᱴᱤᱡ ᱮ ᱯᱨᱚᱵᱞᱮᱢᱮᱫ ᱛᱟᱠᱚᱣᱟᱭ ᱫᱟᱜ ᱡᱟᱹᱲᱤ ᱦᱩᱭᱩᱜ ᱠᱟᱱᱟ ᱛᱚ ᱚᱱᱟ ᱦᱚᱸᱞᱤᱧ ᱵᱩᱡᱷᱟᱹᱣ ᱧᱟᱢᱮᱫ ᱜᱮᱭᱟ
ᱟᱵᱮᱱ ᱚᱱᱛᱮ ᱜᱮ ᱫᱟᱜ ᱡᱟᱹᱲᱤ ᱦᱩᱭᱩᱜ ᱠᱟᱱᱟ ᱥᱮ ᱵᱟᱝ?
ᱱᱚᱛᱮ ᱫᱟᱜ ᱡᱟᱹᱲᱤ ᱦᱩᱭᱩᱜ ᱠᱟᱱ ᱛᱟᱦᱮᱸ ᱫᱚ ᱵᱟᱨ ᱥᱤᱧ ᱴᱟᱱᱟ ᱫᱚᱢᱮᱜᱮ ᱫᱟᱜ ᱡᱟᱹᱲᱤ ᱠᱟᱫᱟᱭ ᱢᱮᱱᱠᱷᱟᱱ ᱱᱤᱛᱚᱝ ᱫᱚ ᱱᱟᱦᱟᱜ ᱫᱟᱜ ᱫᱚ ᱵᱟᱱᱩᱜ ᱟᱱᱟ ᱡᱚᱫᱤᱭᱚ
ᱦᱩᱲᱩ ᱠᱚ ᱦᱩᱲᱩ ᱠᱚ ᱛᱚᱵᱮ ᱨᱚᱦᱚᱭ ᱦᱩᱭᱩᱜ ᱠᱟᱱᱟ ᱥᱮ ᱵᱟᱝ?
ᱨᱚᱦᱚᱭ ᱫᱚ ᱵᱟᱨᱥᱤᱧ ᱱᱚᱝᱠᱟᱭ ᱫᱟᱜ ᱠᱮᱫᱟ ᱡᱷᱚᱛᱚᱣᱟᱜ ᱰᱩᱵᱩᱡ ᱪᱟᱵᱟ ᱟᱠᱟᱱᱟ ᱟᱫᱚ ᱨᱚᱦᱚᱭ ᱦᱚᱛᱚ ᱵᱟᱝ ᱜᱟᱱᱚᱜ ᱠᱟᱱᱟ ᱱᱤᱛ ᱚᱝ ᱢᱟ ᱟᱫᱚ ᱦᱮᱸ ᱦᱮᱸ ᱡᱟᱹᱥᱛᱤ ᱜᱮ ᱫᱟᱜ ᱠᱟᱜ-ᱟ ᱠᱷᱮᱛ ᱠᱚ ᱰᱩᱵᱩᱡ ᱪᱟᱵᱟ ᱟᱠᱟᱱᱟ, ᱚᱱᱛᱮ ᱜᱮ ᱟᱯᱮ ᱚᱱᱛᱮᱜᱮ ᱱᱟᱦᱟᱜ
ᱟᱞᱮ ᱱᱚᱛᱮ ᱚᱱᱠᱟ ᱞᱮᱠᱟ ᱫᱚ ᱵᱟᱭ ᱫᱟᱜ ᱡᱟᱹᱲᱤᱭᱟᱠᱟᱫᱟ ᱱᱚᱜᱼᱚᱭ ᱢᱤᱫᱵᱟᱨ ᱡᱟ ᱫᱟᱜ ᱡᱟᱹᱲᱤᱭᱟᱠᱟᱫᱟ ᱚᱱᱟ ᱨᱮᱜᱮ ᱢᱤᱫᱵᱟᱨ ᱠᱷᱮᱛ ᱠᱚ ᱨᱚᱦᱚᱭ ᱦᱩᱭᱩᱜ ᱠᱟᱱᱟ ᱾ ᱡᱟᱹᱥᱛᱤ ᱫᱚ ᱵᱟᱭ ᱫᱟᱜ ᱡᱟᱹᱲᱤᱣ ᱠᱟᱫᱟ ᱾
ᱦᱩᱸ ᱱᱟᱯᱟᱭ ᱠᱟᱛᱷᱟ ᱾ ᱟᱫᱚᱸᱻ ᱟᱪᱪᱷᱟ ᱢᱮᱱᱮ-ᱟᱞᱤᱧ ᱢᱤᱫᱴᱟᱝ ᱠᱩᱠᱞᱤ ᱞᱤᱧ ᱫᱚᱦᱚᱭᱮᱜ-ᱟ ᱟᱯᱮ ᱚᱱᱛᱮ ᱪᱟᱥ ᱠᱟᱹᱢᱤ ᱢᱟ ᱥᱟᱱᱟᱢ ᱜᱮᱵᱚᱱ ᱜᱚᱞᱯᱷᱚᱜ ᱠᱟᱱ ᱱᱤᱛ ᱱᱤᱛᱚᱝ ᱫᱚ ᱟᱥᱟᱲ ᱵᱚᱸᱜᱟ ᱫᱤᱱ ᱥᱮ ᱥᱟᱱ ᱵᱚᱸᱜᱟ ᱫᱤᱱ ᱠᱟᱱᱛᱮ ᱟᱫᱚ ᱡᱟᱹᱯᱩᱫ ᱫᱤᱱ ᱠᱟᱱ ᱛᱮ ᱟᱫᱚ ᱱᱤᱛᱚᱝ ᱞᱤᱧ ᱢᱮᱱᱮ-ᱟ ᱟᱹᱞᱤᱧ ᱫᱚ ᱮᱴᱟᱜ ᱴᱚᱯᱤᱠ ᱞᱤᱧ ᱢᱮᱱᱮᱫᱼᱟ, ᱢᱮᱱᱮ-ᱟᱞᱤᱧ ᱵᱟᱯᱞᱟ ᱠᱚ ᱦᱩᱭ ᱵᱟᱲᱟᱜ ᱜᱮᱭᱟ ᱥᱮ ᱵᱟᱝᱟ ᱟᱯᱮ ᱚᱱᱛᱮ ᱥᱟᱨᱼᱥᱟᱹᱜᱩᱱ ᱵᱟᱯᱞᱟ ᱠᱚ?
ᱦᱮᱸ ᱮᱠᱷᱚᱱ ᱱᱚᱣᱟ ᱮᱠᱷᱚᱱ ᱵᱚᱞᱛᱮ ᱜᱮᱞᱮ ᱱᱤᱛᱚᱜ ᱫᱚ ᱪᱟᱥ ᱠᱟᱹᱢᱤ ᱨᱮ ᱮᱠᱷᱚᱱ ᱦᱚᱲ ᱠᱚ ᱠᱟᱹᱢᱤ ᱠᱟᱱ ᱦᱚᱛᱮᱫ ᱛᱮ ᱮᱠᱷᱚᱱ ᱵᱟᱯᱞᱟ ᱠᱚᱫᱚ ᱵᱟᱝ ᱦᱩᱭᱩᱜ ᱠᱟᱱᱟ ᱾ ᱟᱫᱚ ᱦᱩᱭ ᱫᱚ ᱦᱩᱭᱩᱜ ᱜᱮᱭᱟ ᱯᱩᱥ ᱢᱟᱜᱽ ᱥᱮᱡ ᱾
ᱟᱪᱪᱷᱟ ᱾
ᱯᱩᱱ ᱵᱚᱸᱜᱟ ᱡᱟᱦᱟᱸ ᱫᱚ ᱯᱷᱟᱹᱜᱩᱱ ᱠᱚᱨᱮ ᱾ ᱟᱯᱮ ᱚᱱᱛᱮ ᱜᱮ
ᱟᱞᱮ ᱚᱱᱛᱮ ᱫᱚ ᱦᱟᱸᱜ ᱱᱤᱛᱚᱝ ᱫᱚ ᱦᱩᱭ ᱫᱚ ᱱᱟᱜ ᱵᱟᱝ ᱦᱩᱭᱩᱜ ᱠᱟᱱᱟ ᱢᱮᱱᱠᱷᱟᱱ ᱟᱫᱚ ᱡᱟᱹᱥᱛᱤ ᱫᱚ ᱱᱟᱦᱟᱜ ᱯᱷᱟᱹᱜᱩᱱ ᱵᱚᱸᱜᱟ ᱜᱮ ᱦᱩᱭᱩᱜᱼᱟ ᱾ ᱚᱱᱟ ᱯᱷᱟᱹᱜᱩᱱ ᱵᱚᱸᱜᱟ ᱨᱮᱜᱮ ᱦᱟᱸᱜ ᱵᱟᱯᱞᱟ ᱠᱚᱫᱚ ᱦᱩᱭᱩᱜ ᱜᱮᱭᱟ ᱟᱫᱚ ᱮᱸ ᱪᱮᱫ ᱪᱮᱫ ᱵᱟᱯᱞᱟ ᱠᱚ ᱟᱯᱮ ᱚᱱᱛᱮ ᱡᱟᱹᱥᱛᱤ ᱧᱮᱞᱚᱜᱼᱟ? ᱚᱠᱟ ᱚᱠᱟ ᱠᱚ ᱢᱤᱫ ᱵᱟᱨ ᱧᱩᱛᱩᱢ ᱵᱤᱱ ᱞᱟᱹᱭ ᱞᱮᱠᱷᱟᱱ ᱱᱟᱯᱟᱭᱚᱜᱼᱟ ᱾
ᱵᱟᱯᱞᱟ ᱱᱚᱱᱛᱮ ᱫᱚ ᱚᱱᱠᱟ ᱠᱚᱨᱛᱮ ᱜᱮᱞᱮ ᱥᱟᱨᱼᱥᱟᱹᱜᱩᱱ ᱵᱟᱯᱞᱟ ᱜᱮ ᱡᱟᱹᱥᱛᱤ ᱦᱩᱭᱩᱜ ᱜᱮᱭᱟ ᱾ ᱦᱮᱞᱩ ᱟᱸᱡᱚᱢᱮᱜᱼᱟ ᱵᱮᱱ?
ᱦᱮᱸ ᱟᱸᱡᱚᱢᱮᱜ-ᱟ ᱞᱤᱧ ᱛᱚ, ᱞᱟᱹᱭᱮ-ᱟ ᱵᱤᱱ ᱛᱚ ᱥᱟᱨᱼᱥᱟᱹᱜᱩᱱ ᱵᱟᱯᱞᱟ ᱾ ᱱᱚᱛᱮ ᱦᱚᱸ ᱚᱱᱠᱟᱜᱮ ᱥᱟᱨᱼᱥᱟᱹᱜᱩᱱ ᱵᱟᱯᱞᱟ ᱜᱮ ᱦᱩᱭ ᱫᱚ ᱦᱩᱭᱩᱜᱼᱟ ᱢᱮᱱᱠᱷᱟᱱ ᱟᱫᱚ ᱢᱮᱱᱟᱜ ᱫᱚ ᱢᱮᱱᱟᱜ ᱟᱠᱟᱫᱟ ᱪᱚᱞ ᱟᱫᱚ ᱡᱟᱹᱥᱛᱤ ᱱᱮᱛᱟᱨ ᱢᱟ ᱟᱵᱚ ᱢᱟ ᱧᱮᱞᱚᱜ ᱠᱟᱱᱟ ᱦᱟᱴ ᱯᱟᱛ ᱛᱟᱵᱚᱱ ᱫᱟᱬᱟᱱ ᱠᱟᱱᱟ, ᱚᱸ ᱧᱮᱞ ᱧᱮᱯᱮᱞ ᱠᱩᱥᱤ ᱨᱟᱹᱡᱤ ᱞᱟᱦᱟ ᱨᱮᱜᱮ ᱛᱟᱦᱮᱱ ᱠᱟᱱᱟ ᱾ ᱟᱨ ᱱᱤᱡᱮ ᱛᱮᱜᱮ ᱵᱚᱱ ᱟᱹᱜᱩ ᱡᱚᱝ-ᱟᱜ ᱠᱟᱱᱟ ᱥᱮᱵᱚᱱ ᱧᱟᱯᱟᱢᱚᱜ ᱠᱟᱱᱟ ᱵᱟᱝ ᱥᱮ?
ᱦᱮᱸ ᱦᱮᱸ ᱛᱟᱭᱚᱢ ᱥᱮᱫ ᱛᱮᱵᱚ ᱵᱟᱯᱞᱟ ᱫᱚ ᱦᱩᱭᱩᱜ ᱠᱟᱱᱟ ᱾
ᱦᱮᱸ ᱢᱮᱱᱠᱷᱟᱱ ᱚᱱᱟᱜᱮ ᱵᱟᱹᱲᱛᱤ ᱧᱮᱞᱚᱜ ᱠᱟᱱᱟ ᱡᱟᱦᱟᱸ ᱧᱟᱯᱟᱢᱚᱜ ᱠᱟᱱᱟ ᱠᱚ ᱱᱤᱡᱮ ᱛᱮ ᱾ ᱟᱨ, ᱟᱨᱵᱟᱝᱠᱷᱟᱱ ᱟᱨ ᱢᱮᱫᱴᱟᱝ ᱧᱮᱞᱚᱜ ᱠᱟᱱᱟ ᱡᱟᱦᱟᱸ ᱱᱤᱡᱮᱛᱮ ᱠᱩᱥᱤ ᱠᱩᱯᱟᱹᱥᱤ ᱛᱟᱦᱮᱱ ᱠᱟᱱᱟ ᱟᱫᱚ ᱚᱲᱟᱜ ᱦᱚᱲᱟᱜ ᱨᱟᱹᱡᱤ ᱠᱩᱥᱤ ᱛᱮ ᱟᱫᱚ ᱵᱮᱥ ᱛᱮᱜᱮ ᱥᱟᱨᱼ ᱥᱟᱹᱜᱩᱱ ᱧᱮᱞ ᱠᱟᱛᱮᱜ ᱜᱮ ᱟᱹᱜᱩ ᱦᱩᱭᱩᱜ ᱠᱟᱱᱟ ᱚᱱᱠᱟ ᱦᱚᱸ ᱧᱮᱞᱚᱜ ᱠᱟᱱᱟ ᱾
ᱦᱮᱸ ᱟᱸᱜᱤᱨ ᱵᱟᱯᱞᱟ ᱠᱚᱦᱚᱸ ᱧᱮᱞᱚᱜ ᱜᱮᱭᱟ ᱱᱚᱣᱟ ᱠᱚᱨᱮ ᱚᱱᱠᱟ ᱞᱮᱠᱟᱛᱮ ᱾ ᱟᱫᱚ ᱠᱷᱩᱵᱮᱨ ᱠᱚᱢ ᱠᱚᱢ ᱞᱤᱧ ᱧᱮᱞ ᱮᱫᱟ ᱱᱚᱛᱮ ᱫᱚ ᱟᱸᱜᱤᱨ ᱵᱟᱯᱞᱟ ᱫᱚ ᱥᱟᱨᱼᱥᱟᱹᱜᱩᱱ ᱵᱟᱯᱞᱟ ᱜᱮ ᱱᱚᱣᱟ ᱚᱲᱟᱜ ᱧᱮᱞ ᱧᱮᱯᱮᱞ ᱠᱟᱛᱮ ᱵᱟᱯ ᱵᱟᱯᱞᱟ ᱜᱮ ᱡᱟᱹᱥᱛᱤ ᱞᱤᱧ ᱧᱮᱞ ᱠᱮᱫᱟ ᱾
ᱟᱪᱪᱷᱟ ᱟᱪᱪᱷᱟ ᱾
ᱟᱫᱚ ᱟᱯᱮ ᱚᱱᱛᱮ ᱜᱮ?
ᱟᱞᱮ ᱱᱚᱛᱮ ᱫᱚ ᱱᱟᱦᱟᱜ ᱱᱚᱜ-ᱚᱭ ᱵᱟᱨᱭᱟ ᱜᱮ ᱥᱟᱨᱼᱥᱟᱹᱜᱩᱱ ᱵᱟᱯᱞᱟ ᱫᱚ ᱱᱟᱦᱟᱜ ᱟᱹᱛᱩ ᱴᱚᱞᱟ ᱯᱟᱲᱟ ᱨᱮᱫᱚ ᱱᱟᱦᱜ ᱩᱱᱟᱹᱜ ᱟᱫᱚ ᱱᱟᱦᱜ ᱟᱹᱣᱨᱤ ᱞᱤᱧ ᱧᱮᱞ ᱧᱟᱢᱟ ᱾ ᱟᱨ ᱡᱟᱹᱥᱛᱤ ᱱᱚᱜᱼᱚᱭ ᱟᱠᱚ ᱠᱩᱥᱤᱜ ᱠᱟᱱᱟ ᱠᱚ ᱟᱹᱜᱩ ᱡᱚᱝᱟᱜ ᱠᱟᱱᱟ ᱠᱚ ᱟᱫᱚ ᱱᱮᱜᱼᱮ ᱱᱤᱭᱟᱹ ᱵᱮᱯᱟᱨ ᱴᱟᱜ ᱜᱮ ᱡᱟᱹᱥᱛᱤ ᱦᱩᱭᱩᱜ ᱠᱟᱱᱟ ᱾
ᱛᱚ ᱪᱮᱫ ᱠᱚᱵᱮᱱ ᱪᱤᱠᱟᱹᱭᱮᱫ ᱛᱟᱦᱮᱱ ᱜᱮᱭᱟ? ᱦᱮᱸ ᱦᱮᱸ ᱦᱮᱸ ᱞᱟᱹᱭ ᱵᱮᱱ ᱾
ᱪᱮᱫ ᱦᱚᱸ ᱚᱱᱠᱟ ᱫᱚ ᱵᱟᱝᱜᱮ ᱢᱮᱱᱮ-ᱟᱞᱤᱧ ᱵᱟᱯᱞᱟ ᱡᱮ ᱦᱩᱭᱩᱜ ᱜᱮᱫᱚ ᱟᱫᱚ ᱵᱟᱯᱞᱟ ᱫᱚ ᱟᱸ ᱥᱟᱨᱼᱥᱟᱹᱜᱩᱱ ᱛᱮ ᱡᱚᱠᱷᱚᱱ ᱦᱩᱭᱩᱜᱼᱟ ᱢᱟᱱᱮ ᱰᱤᱡᱮ ᱵᱚᱠᱥ ᱦᱚᱸ ᱛᱟᱦᱮᱱ ᱜᱮᱛᱟ ᱵᱟᱯᱞᱟ ᱨᱮᱫᱚ? ᱦᱮᱞᱳᱣ᱾ ᱢᱮᱱ ᱟᱹᱧ ᱟᱸᱡᱚᱢ ᱧᱟᱢᱚᱜ ᱠᱟᱱᱟ ᱥᱮ? ᱦᱮᱞᱳᱣ᱾ ᱦᱮᱞᱳ ᱦᱮᱞᱳ᱾ ᱦᱮᱞᱳ, ᱦᱮᱞᱳ,